ᱚ ᱡᱚᱦᱟᱨ ᱜᱮ?
ᱦᱳᱭ ᱪᱮᱫ ᱞᱮᱠᱟ ᱢᱮᱱᱟᱜ ᱵᱮᱱᱟ ᱱᱟᱸᱯᱟᱭ ᱜᱮ?
ᱚ ᱟᱞᱤᱧ ᱫᱚ ᱱᱟᱯᱟᱭ ᱜᱮ ᱟᱵᱮᱱ ᱜᱮ ᱪᱮᱫ ᱞᱮᱠᱟ ᱢᱮᱱᱟᱜ ᱵᱤᱱᱟ
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱡᱚᱛᱚ ᱜᱮ ᱢᱚᱡᱽ ᱢᱮᱱᱟᱜ ᱞᱮᱭᱟ
ᱱᱟᱯᱟᱭ ᱵᱚᱱ ᱛᱟᱦᱮᱸᱱ ᱠᱷᱟᱡ ᱢᱟ ᱢᱚᱸᱡᱽ ᱠᱟᱛᱷᱟ
ᱦᱩᱸ ᱱᱟᱯᱟᱭ ᱵᱚᱱ ᱛᱟᱦᱮᱸ ᱞᱮᱱ ᱠᱷᱟᱡ ᱜᱮ ᱱᱚᱣᱟ ᱥᱩᱞᱩᱠ ᱥᱚᱝᱥᱟᱨ ᱫᱷᱟᱹᱨᱛᱤ ᱨᱮ ᱢᱚᱸᱡᱽ ᱵᱚᱱ ᱛᱟᱦᱮᱸᱱᱟ ᱟᱨ ᱡᱤᱵᱚᱱ ᱵᱚᱱ ᱠᱷᱟᱸᱰᱟᱣᱟ ᱦᱮᱞᱳ ᱛᱟᱦᱚᱞᱮ ᱦᱩᱸ
ᱛᱟᱦᱚᱞᱮ ᱟᱯᱮᱥᱮᱫ ᱫᱚ ᱱᱚᱣᱟ ᱦᱟᱴ ᱯᱟᱛᱟ ᱠᱚ ᱫᱚ ᱞᱟᱜᱟᱜ ᱠᱟᱱᱟ ᱥᱮ ᱵᱟᱝ
ᱠᱩᱥᱤᱭᱟᱫᱟᱹᱧ ᱱᱤᱛᱚᱜ ᱦᱟᱴ ᱯᱟᱴᱟ ᱠᱚᱫᱚ ᱚᱱᱠᱟ ᱥᱳᱢᱚᱭ ᱵᱟᱝ ᱠᱟᱱᱟ ᱛᱚ ᱱᱮᱛᱟᱨ ᱪᱟᱹᱥᱤ ᱫᱤᱱ ᱪᱟᱥ ᱵᱟᱥ ᱠᱚ ᱜᱮ
ᱦᱩᱸ
ᱮᱦᱚᱵ ᱦᱩᱭ ᱟᱠᱟᱱᱟ
ᱦᱟᱹᱴᱭᱟᱹ ᱠᱚ ᱫᱚ ᱵᱟᱝ ᱞᱟᱜᱟᱜ ᱛᱟᱦᱮᱸᱱᱟ ᱟᱯᱮ ᱥᱮᱫ ᱫᱚ
ᱦᱟᱹᱴᱤᱭᱟᱹ ᱛᱮᱦᱮᱧ ᱫᱚ ᱦᱟᱹᱴᱤᱭᱟᱹ ᱫᱤᱱ ᱫᱚ ᱵᱟᱝ ᱠᱟᱱᱟ ᱦᱟᱹᱴᱤᱭᱟᱹ ᱞᱟᱜᱟᱜ ᱜᱮᱭᱟ
ᱦᱩᱸ ᱟᱪᱪᱷᱟ ᱚᱱᱟ ᱟᱯᱮ ᱞᱳᱠᱟᱞ ᱦᱟᱹᱴᱤᱭᱟᱹ ᱨᱮ ᱪᱮᱫ ᱠᱚ ᱠᱚ ᱤᱫᱤ ᱛᱟᱸᱦᱮᱱᱟ
ᱞᱳᱠᱟᱞ ᱦᱟᱹᱴᱤᱭᱟᱹ ᱨᱮᱫᱚ ᱱᱚᱛᱮ ᱫᱚ ᱟᱹᱰᱤ ᱠᱚ ᱞᱳᱠᱟᱞ ᱦᱟᱹᱴᱤᱭᱟᱹ ᱤᱱᱠᱟ ᱞᱟᱹᱴᱩ ᱴᱟᱣᱩᱱ ᱵᱟᱡᱟᱨ ᱠᱷᱚᱡ ᱫᱚᱠᱟᱱ ᱠᱚ ᱟᱹᱜᱩ ᱵᱟᱲᱟᱭᱟ ᱚᱱᱠᱟ ᱞᱳᱠᱟᱞ ᱦᱟᱹᱴᱤᱭᱟᱹ ᱨᱮ ᱡᱟᱦᱟᱸᱱᱟᱜ ᱚᱱᱠᱟ ᱵᱟᱹᱲᱤᱡ ᱡᱤᱱᱤᱥ ᱛᱚ ᱵᱟᱹᱱᱩᱜᱼᱟ ᱵᱟᱹᱪᱩᱜᱼᱟ ᱚᱱᱟ ᱠᱚ ᱫᱚ ᱥᱮ ᱠᱤᱪᱨᱤᱡ ᱫᱚᱠᱟᱱ ᱠᱚ ᱜᱮ
ᱟᱪᱪᱷᱟ ᱟᱪᱪᱷᱟ ᱢᱟᱱᱮ ᱦᱟᱹᱴᱭᱟᱹ ᱨᱮ ᱡᱟᱦᱟᱸ ᱮᱱᱛᱮ ᱮᱛ ᱦᱟᱹᱴᱭᱟᱹ ᱫᱚ ᱦᱟᱹᱴᱭᱟᱹ ᱫᱚ ᱱᱚᱣᱟ ᱤᱭᱟᱹ ᱫᱚᱵᱚᱱ ᱢᱮᱛᱟᱜ ᱠᱟᱱᱟ ᱡᱟᱦᱟᱸ ᱨᱮ ᱚᱱᱮ ᱵᱚᱱ ᱦᱟᱴᱚᱜ ᱥᱚᱵᱽᱡᱤ ᱯᱟᱹᱛᱤ ᱟᱨ ᱠᱤᱪᱨᱤᱡ ᱠᱷᱟᱹᱰᱩᱣᱟ. ᱦᱚᱸ ᱦᱮᱱᱟᱜ ᱟᱭᱢᱟ ᱱᱟᱱᱟ ᱨᱚᱠᱚᱢ ᱠᱩᱲᱤ ᱜᱤᱫᱽᱨᱟᱹᱣᱟᱜ ᱥᱟᱢᱟᱱ ᱠᱚ ᱦᱮᱱᱟᱜ-ᱟ ᱡᱟᱦᱟ ᱛᱤᱱᱟᱹ ᱜᱮ ᱟᱭᱢᱟ ᱥᱟᱢᱟᱱ ᱠᱚ ᱧᱟᱢᱚᱜ ᱛᱟᱦᱮᱸᱱᱟ ᱚᱱᱟ ᱦᱟᱹᱴᱭᱟᱹ ᱨᱮᱫᱚ ᱡᱤᱞ ᱦᱟᱹᱠᱩ ᱥᱳᱵ ᱧᱟᱢᱚᱜ ᱦᱳᱭᱥᱮ
ᱦᱮᱸ ᱦᱮ ᱤᱱᱟᱹ ᱤᱱᱟᱹ
ᱟᱯᱮ ᱟᱯᱮ ᱥᱮᱫ ᱦᱟᱹᱴᱤᱭᱟᱹ ᱥᱮᱫ ᱫᱚ ᱥᱩᱠᱨᱤ ᱡᱤᱞ ᱠᱚ ᱫᱚ ᱠᱚ ᱟᱹᱠᱨᱤᱧᱟ ᱥᱮ ᱵᱟᱝ ᱜᱮ
ᱥᱩᱠᱨᱤ ᱡᱤᱞ ᱫᱚ ᱟᱹᱰᱤ ᱯᱷᱮᱢᱟᱥ ᱟᱵᱚ ᱦᱟᱹᱴᱤᱭᱟᱹ ᱥᱮᱫ ᱫᱚ
ᱦᱮᱸ ᱦᱳᱭ ᱦᱳᱭ
ᱚᱱᱟ ᱫᱚ ᱡᱚᱛᱚ ᱦᱟᱹᱴᱤᱭᱟᱹ ᱨᱮ ᱜᱮ ᱚᱱᱟ ᱫᱚ ᱛᱟᱦᱮᱸᱱᱟ
ᱟᱪᱪᱷᱟ ᱟᱪᱪᱷᱟ ᱛᱟᱦᱚᱞᱮ ᱪᱮᱫ ᱞᱮᱠᱟ ᱠᱤᱞᱳ ᱠᱚ ᱮᱢᱚᱜ ᱠᱟᱱᱟ
ᱱᱚᱛᱮ ᱢᱟ ᱞᱟᱦᱟ ᱫᱚ ᱛᱟᱦᱮᱸ ᱞᱮᱱᱟ ᱥᱟᱲᱮ ᱛᱤᱱ ᱥᱚ ᱟᱫᱚ ᱱᱤᱛᱚᱜ ᱫᱚ ᱟᱨ ᱦᱚᱸ ᱠᱚ ᱰᱷᱮᱨ ᱠᱮᱫᱟ
ᱦᱳᱭ ᱡᱚᱡᱚᱢ ᱦᱚᱲ ᱠᱚ ᱰᱷᱮᱨ ᱞᱮᱱ ᱠᱷᱟᱱᱡ ᱫᱚ ᱦᱟᱸᱜ ᱡᱚᱡᱚᱢ ᱦᱚᱲ ᱠᱚ ᱰᱷᱮᱨ ᱞᱮᱱ ᱠᱷᱟᱱ ᱫᱚ ᱦᱟᱸᱜ ᱫᱟᱢ ᱦᱚᱸ ᱵᱟᱠᱩ ᱰᱷᱮᱨ ᱛᱟᱦᱮᱸᱱᱟ ᱚᱱᱟ ᱫᱚ ᱮᱱᱛᱮᱫ ᱵᱟᱲᱟᱭ ᱠᱚᱨᱟ ᱠᱟᱛᱷᱟ ᱠᱟᱱ ᱜᱮᱭᱟ ᱦᱳᱭᱥᱮ
ᱦᱚᱸ ᱦᱚᱸ
ᱟᱞᱮ ᱥᱮᱫ ᱱᱚᱛᱮ ᱦᱚᱸ ᱚᱱᱠᱟ ᱜᱮ ᱦᱟᱹᱴᱭᱟᱹ ᱞᱟᱜᱟᱜ ᱛᱟᱦᱮᱸᱱ ᱜᱮᱭᱟ ᱟᱫᱚ ᱱᱚᱛᱮ ᱫᱚ ᱵᱟᱨ ᱫᱤᱱ ᱞᱟᱜᱟᱜ ᱠᱟᱱᱟ ᱟᱞᱮ ᱥᱩᱨ ᱨᱮᱫᱚ ᱦᱟᱹᱴᱤᱭᱟᱹ ᱫᱚ
ᱦᱮᱸ
ᱦᱳᱭ ᱟᱫᱚ ᱱᱚᱣᱟ ᱦᱟᱹᱴᱭᱟᱹ ᱨᱮ ᱫᱚ ᱡᱚᱛᱚ ᱠᱤᱪᱷᱩ ᱜᱮ ᱧᱟᱢᱚᱜ ᱠᱟᱱᱟ ᱵᱟᱡᱟᱨ ᱨᱮ ᱦᱟᱹᱴᱭᱟᱹ ᱫᱚ ᱞᱟᱜᱟᱜ ᱠᱟᱱᱟ ᱟᱨ ᱡᱤᱞ ᱵᱟᱞᱟ ᱦᱟᱹᱴᱭᱟᱹ ᱦᱚᱸ ᱥᱟᱭᱤᱰ ᱥᱮᱫ ᱨᱮ ᱞᱟᱜᱟᱜ ᱠᱟᱱᱟ ᱚᱱᱟ ᱫᱚ ᱥᱩᱠᱨᱤ ᱡᱤᱞ ᱥᱯᱮᱥᱟᱞ
ᱟᱵᱩ ᱥᱮᱫ ᱫᱚ ᱟᱵᱩ ᱥᱮᱫ ᱫᱚ ᱢᱟᱱᱮ ᱚᱱᱠᱟ ᱫᱚ ᱡᱚᱢ ᱞᱮᱠᱟᱱ ᱡᱟᱭᱜᱟ ᱫᱚ ᱦᱟᱹᱴᱭᱟᱹ ᱨᱮ ᱫᱚ ᱵᱟᱝ ᱚᱸᱰᱮ ᱠᱷᱚᱡ ᱟᱹᱜᱩᱭ ᱢᱮ ᱚᱲᱟᱜ ᱨᱮ ᱛᱮᱭᱟᱨ ᱵᱮᱱᱟᱣ ᱠᱟᱛᱮᱫ ᱡᱚᱢ ᱦᱳᱭᱳᱜᱼᱟ
ᱦᱳᱭ ᱦᱳᱭ ᱟᱨ ᱱᱚᱛᱮ ᱱᱚᱛᱮ ᱚᱱᱟ ᱫᱚᱠᱟᱱ ᱨᱮ ᱜᱮ ᱱᱟᱦᱟᱜ ᱵᱮᱱᱟᱣ ᱢᱮ ᱚᱸᱰᱮ ᱥᱟᱲᱮ ᱛᱤᱱ ᱥᱚ ᱴᱟᱠᱟ ᱠᱤᱞᱳᱭ ᱮᱢᱟ ᱢᱟ ᱡᱤᱞ ᱦᱟᱜ ᱦᱳᱭ ᱟᱫᱚ ᱠᱤᱨᱤᱧ ᱠᱮᱫᱟᱭᱮᱢ ᱯᱟᱹᱭᱠᱟᱹᱨᱤ ᱴᱷᱮᱱ ᱥᱮ ᱩᱱᱠᱩ ᱤᱫᱤ ᱠᱟᱜᱼᱟ ᱠᱚ ᱩᱱᱠᱩ ᱠᱷᱟᱪᱞᱟᱹᱜ ᱛᱮ ᱡᱤᱞ ᱟᱨ ᱚᱸᱰᱮ ᱜᱮ ᱜᱮᱫ ᱦᱚᱪᱚ ᱠᱚᱢᱮ ᱟᱨ ᱜᱮᱫ ᱛᱮᱜᱮ ᱛᱮ ᱠᱟᱛᱮ ᱚᱱᱛᱮ ᱨᱮ ᱢᱤᱫᱴᱮᱱ ᱫᱚᱠᱟᱱ ᱢᱮᱱᱟᱜᱼᱟ ᱟᱨ ᱫᱤᱠᱩᱣᱟᱜ ᱫᱚᱠᱟᱱ ᱠᱟᱱᱟ ᱟᱫᱚ ᱪᱩᱞᱦᱟᱹ ᱚᱸᱰᱮ ᱢᱮᱱᱟᱜ ᱚᱱᱟ ᱠᱚᱭᱞᱟ ᱪᱩᱞᱦᱟᱹ ᱪᱚᱸᱫᱟ ᱠᱟᱛᱮ ᱦᱮᱱᱟᱜ-ᱟ ᱪᱷᱚ ᱥᱟᱛᱴᱤ ᱪᱩᱞᱦᱟᱹ ᱥᱩᱰᱤᱭᱟᱜ ᱫᱚᱠᱟᱱ ᱠᱟᱱᱟ ᱟᱫᱚ ᱱᱟᱦᱟᱜ ᱪᱷᱚ ᱥᱟᱛᱴᱤ ᱪᱳᱞᱳ ᱡᱩᱞ ᱜᱮ ᱛᱟᱦᱮᱸᱱᱟ ᱟᱫᱚ ᱟᱨ ᱢᱤᱠᱥᱟᱨ ᱚᱱᱟ ᱢᱮᱥᱤᱱ ᱨᱮ ᱚᱱᱟ ᱢᱚᱥᱞᱟ ᱠᱚ ᱫᱚ ᱯᱤᱥᱟᱹᱣ ᱠᱟᱛᱮᱫ ᱚᱱᱟ ᱤᱭᱟᱹ ᱴᱨᱮ ᱨᱮ ᱠᱚ ᱫᱚᱦᱚ ᱠᱟᱜᱼᱟ ᱦᱳᱭ ᱟᱹᱰᱤ ᱜᱟᱱ ᱟᱭᱢᱟ ᱢᱚᱥᱞᱟ ᱠᱚ ᱛᱟᱦᱮᱸᱱᱟ ᱪᱮᱫ ᱠᱚᱪᱚᱝ ᱟᱭᱢᱟ ᱜᱟᱱ ᱟᱫᱚ ᱱᱟᱦᱟᱜ ᱞᱩᱭᱦᱟ ᱦᱥᱤᱫᱷᱟ ᱡᱤᱞ ᱦᱮ ᱞᱩᱭᱦᱟ ᱦᱥᱤᱫᱷᱟ ᱡᱤᱞ ᱤᱫᱤ ᱢᱮ ᱟᱨᱚ ᱠᱩᱞᱤ ᱠᱮᱫ ᱢᱮᱜᱮ ᱛᱤᱱᱟᱹᱜ ᱢᱮᱱᱟᱜᱼᱟ ᱢᱤᱫ ᱠᱤᱞᱳ ᱢᱮᱱᱟᱜ ᱠᱷᱟᱱ ᱢᱤᱫ ᱠᱤᱞᱳ ᱦᱤᱥᱟᱹᱵ ᱛᱮ ᱢᱚᱥᱞᱟᱭ ᱞᱟᱜᱟᱣ ᱟ ᱛᱟᱢᱟ ᱟᱫᱷᱟ ᱠᱤᱞᱳ ᱢᱮᱱᱟᱜ ᱠᱷᱟᱱ ᱟᱫᱷᱟ ᱠᱤᱞᱳ ᱦᱤᱥᱟᱹᱵ ᱛᱮ ᱢᱚᱥᱞᱟᱭ ᱞᱟᱜᱟᱣ ᱟᱛᱟᱢᱟ ᱡᱚᱛᱚ ᱢᱤᱫ ᱫᱚᱢ ᱨᱮ ᱞᱟᱜᱟᱣᱟᱜ ᱛᱟᱢ ᱜᱮ ᱥᱚᱵ ᱮᱠᱫᱚᱢ ᱵᱟᱥ ᱟᱫᱚ ᱛᱷᱚᱲᱟ ᱟᱫᱚ ᱚᱱᱮ ᱜᱷᱟᱱᱴᱟᱭ ᱢᱮ ᱟᱨ ᱫᱟᱜ ᱞᱟᱜᱟᱣ ᱢᱮ ᱟᱨ ᱤᱥᱤᱱ ᱠᱟᱛᱮ ᱦᱳᱭ
ᱦᱳᱭ ᱟᱫᱚ ᱠᱤᱞᱳ ᱨᱮ ᱫᱚ ᱛᱤᱱᱟᱹᱜ ᱠᱟᱛᱮ ᱠᱚ ᱵᱮᱱᱟᱣᱟ ᱱᱟᱦᱟᱸᱜ
ᱱᱚᱛ ᱠᱤᱞᱳ ᱨᱮᱫᱚ ᱱᱟᱦᱟᱜ ᱱᱚᱛᱮ ᱫᱚ ᱟ-ᱟᱥᱤ ᱴᱟᱠᱟ ᱾
ᱟᱥᱤ ᱴᱟᱠᱟ ᱠᱤᱞᱳ ᱵᱮᱱᱟᱣ ᱞᱟᱹᱜᱤᱫ ᱾
ᱦᱮᱸᱻ ᱾ ᱟᱫᱚ ᱱᱟᱦᱟᱜ ᱚᱱᱟ ᱚᱝᱠᱟ ᱡᱟᱭᱜᱟ ᱵᱤᱭᱟᱨ ᱠᱚᱨᱛᱮ ᱜᱮᱞᱮ ᱢᱚᱥᱞᱟ ᱯᱚᱥᱞᱟ ᱠᱚ ᱦᱟᱛᱟᱣ ᱠᱚᱨᱛᱮ ᱜᱮᱞᱮ ᱥᱩᱱᱩᱢ ᱛᱩᱱᱩᱢ ᱠᱩ ᱤᱱᱟᱹᱜ ᱢᱟ ᱦᱟᱜ ᱛᱤᱭᱟᱹᱜ ᱛᱟᱢ ᱜᱮ ᱚᱲᱟᱜ ᱠᱚᱨᱮ ᱦᱚᱸ ᱥᱮ ᱵᱟᱨᱦᱮ ᱠᱚᱨᱮ ᱦᱚᱸ ᱾ ᱟᱫᱚ ᱱᱤᱛᱚᱜ ᱮᱢ ᱵᱟᱱᱟᱣ ᱞᱟᱹᱜᱤᱫ ᱢᱚᱥᱞᱟ ᱠᱚᱢ ᱦᱟᱛᱟᱣᱮᱜ ᱠᱟᱱᱟᱦᱟ ᱾ ᱦᱩᱸ
ᱟᱨ ᱚᱱᱟ ᱠᱚᱨᱮ ᱡᱚᱢ ᱫᱚ ᱢᱚᱡᱟ ᱜᱮ ᱡᱩᱫᱟᱹ ᱜᱮᱭᱟ ᱾
ᱦᱳᱭ ᱦᱳᱭ ᱟᱫᱚ ᱚᱱᱟ ᱠᱚ ᱨᱮ ᱡᱚᱢ ᱢᱚᱡᱟ ᱟᱹᱠᱟᱹᱜ ᱜᱮᱭᱟ ᱵᱚᱞᱮ ᱡᱩᱫᱟᱹ ᱜᱮ ᱟᱹᱭᱠᱟᱹᱜᱼᱟ ᱟᱫᱚ ᱱᱟᱦᱟᱜ ᱚᱸᱰᱮ ᱜᱤ ᱚᱱᱟ ᱪᱟᱠᱷᱱᱟ ᱠᱚ ᱤᱥᱤᱱ ᱥᱟᱶᱛᱮ ᱟᱫᱚ ᱚᱸᱰᱮ ᱜᱮ ᱦᱮᱱᱟᱜ-ᱟ ᱱᱚᱛᱮ ᱫᱚᱠᱚ ᱢᱮᱛᱟᱜᱼᱟ ᱚᱱᱟ ᱪᱟᱞᱟ ᱦᱟᱸᱹᱰᱤ
ᱦᱳᱭ
ᱪᱟᱞᱟ ᱦᱟᱺᱰᱤ ᱱᱟᱦᱟᱜ ᱱᱚᱛᱮ ᱠᱚ ᱟᱹᱠᱷᱨᱤᱧ ᱛᱟᱦᱮᱸᱱ ᱜᱮᱭᱟ ᱟᱨ ᱚᱱᱟ ᱯᱟᱹᱣᱨᱟᱹ ᱦᱟᱹᱸᱰᱤᱦᱚᱸ ᱠᱚ ᱟᱹᱠᱷᱨᱤᱧ ᱛᱟᱦᱮᱸᱱ ᱜᱮᱭᱟ ᱟ ᱚᱸᱰᱮ ᱥᱟᱭᱤᱰ ᱨᱮᱜᱮ ᱢᱮᱱᱟᱜᱼᱟ ᱦᱟᱸᱜ ᱚᱱᱟ ᱟᱨᱟᱜ ᱦᱟᱺᱰᱤ ᱚᱠᱟᱱ ᱾ ᱵᱤᱭᱟᱨ ᱫᱩᱠᱟᱱ ᱠᱚ ᱾ ᱟᱭᱢᱟ ᱞᱟᱦᱟ ᱠᱩ ᱪᱟᱞᱟᱜ ᱛᱟᱦᱮᱸᱱᱟ ᱟᱫᱚ ᱠᱩ ᱡᱟᱦᱟᱸᱭ ᱠᱚ ᱡᱟᱦᱟᱸ ᱴᱟᱜ ᱠᱚ ᱠᱩᱥᱤᱭᱟᱜᱼᱟ ᱟᱫᱚ ᱠᱚ ᱢᱚᱱᱮ ᱢᱚᱱᱮ ᱞᱟᱸᱜᱟ ᱯᱷᱟᱨ ᱯᱷᱟᱹᱨᱭᱟᱹ ᱞᱟᱹᱜᱤᱫ ᱛᱮ ᱾
ᱦᱚᱸ ᱾
ᱦᱳᱭ, ᱟᱫᱚ ᱚᱸᱰᱮ ᱠᱩᱡ ᱧᱩ ᱡᱚᱢ ᱛᱮᱦᱮᱱᱟ ᱾
ᱦᱮᱸ ᱾ ᱟᱹᱵᱩ ᱢᱟ ᱪᱮᱞᱠᱟ ᱵᱮᱱ ᱞᱟᱹᱭᱟ? ᱮᱸ ᱞᱟᱹᱭ ᱢᱟ ᱵᱟᱝ ᱜᱟᱱᱚᱜᱼᱟ ᱤᱭᱟᱹ ᱠᱚᱢᱟ ᱾
ᱦᱩᱸ
ᱦᱮᱸ ᱥᱮ ᱾ ᱟᱵᱩ ᱥᱮᱫ ᱫᱚ ᱱᱚᱛᱮ ᱟᱵᱩ ᱥᱟᱱᱛᱟᱞ ᱾ ᱛᱷᱚᱲᱟ ᱠᱚᱢ ᱧᱚᱜ ᱜᱮᱛᱮ ᱵᱚᱱ ᱚᱱᱟ ᱠᱚᱫᱚ ᱵᱟᱝ ᱞᱟᱜᱟᱜᱼᱟ ᱾
ᱩᱸ
ᱦᱚ
ᱟᱪᱪᱷᱟ, ᱟᱪᱪᱷᱟ, ᱟᱪᱷᱟ ᱾ ᱦᱳᱭ, ᱟᱫᱚ ᱚᱱᱛᱮ ᱵᱚ ᱠᱚᱢ ᱜᱮᱭᱟ ᱮᱱᱛᱮ ᱚᱱᱟ ᱱᱚᱛᱮ ᱵᱚᱱ ᱪᱮᱠᱟ ᱫᱟᱲᱮᱭᱟᱜᱼᱟ ᱵᱟᱝ?
ᱦᱮᱸ ᱾
ᱠᱟ ᱠᱩ ᱵᱟᱝ ᱞᱟᱜᱟᱜᱼᱟ?
ᱪᱤᱞᱠᱟ ᱦᱟᱺᱰᱤ ᱠᱚ ᱦᱟᱹᱴᱭᱟᱹ ᱠᱚᱨᱮ?
ᱚᱻ, ᱦᱟᱹᱴᱭᱟᱹ ᱨᱮᱫᱚ ᱱᱚᱰᱮ ᱫᱚ ᱦᱟᱸᱜ ᱦᱟᱺᱰᱤ ᱫᱚ ᱵᱟᱝ ᱞᱟᱜᱟᱜᱼᱟ ᱾ ᱚᱸᱰᱮ ᱡᱟᱦᱟᱸ ᱫᱩ ᱠᱟᱱ ᱨᱮᱱᱤ ᱫᱤᱠᱩᱣᱟᱜ ᱫᱚ ᱠᱤᱪᱷᱩ ᱮᱴᱟᱜ ᱫᱤ ᱮᱴᱟᱜ ᱡᱟᱹᱛᱤᱭᱟᱜ ᱫᱩᱠᱟᱱ ᱢᱮᱱᱟᱜᱼᱟ ᱛᱚ ᱯᱩᱨᱟᱹ ᱮᱠᱫᱚᱢ ᱢᱟ ᱪᱩᱞᱦᱟᱹ ᱠᱚ ᱤᱻ ᱞᱟᱜᱟᱣ ᱟᱠᱟᱫᱟ ᱮᱠᱫᱚᱢ ᱴᱟᱭᱤᱞᱥ ᱢᱟᱨᱟᱵᱮᱞ ᱠᱩ ᱢᱮᱱᱟᱜᱼᱟ ᱜᱚᱴᱟ ᱮᱠᱫᱚᱢ ᱯᱩᱨᱟᱹ ᱯᱟᱝᱠᱷᱟ ᱠᱚ ᱢᱮᱱᱟᱜᱼᱟ ᱱᱟᱦᱟᱜ ᱟᱹᱰᱤ ᱢᱚᱸᱡᱽ ᱜᱮᱛᱟᱭᱟ ᱚᱲᱟᱜ ᱫᱚ ᱱᱟᱦᱟᱜ ᱾
ᱦᱮᱸ ᱾
ᱟᱨ ᱦᱟᱲᱟᱢ ᱦᱚᱲ ᱢᱤᱫᱴᱮᱱ ᱢᱮᱱᱟᱭ ᱫᱚᱦᱚᱣ ᱠᱟᱫᱮᱭᱟᱭ ᱩᱱᱤ ᱜᱮ ᱦᱟᱺᱰᱤᱭ ᱮᱢᱚᱜ ᱛᱟᱦᱮᱸᱱᱟ ᱾ ᱚᱱᱟ ᱟᱛᱩ ᱠᱚᱨᱮᱱᱟᱜ ᱦᱟ. ᱰᱤ ᱮᱱᱛᱮ ᱯᱟᱹᱨᱣᱟᱹ ᱦᱟᱹᱰᱤ ᱾ ᱦᱳᱭ ᱚᱝᱠᱟ ᱜᱚ-ᱜᱚ ᱦᱚᱲ ᱠᱚᱫᱚ ᱱᱟᱦᱟᱜ ᱦᱟᱴ ᱠᱚᱨᱮ ᱫᱚ ᱵᱟᱠᱚ ᱟᱹᱠᱷᱨᱤᱧᱟ ᱚᱱᱠᱟ ᱫᱚ ᱵᱟᱝᱼᱟ ᱾ ᱦᱳᱭ ᱾ ᱟᱫᱚ ᱚᱸᱰᱮ ᱠᱷᱚᱡ ᱦᱟᱛᱟᱣ ᱢᱮ ᱟᱫᱚᱸ ᱚᱸᱰᱮ-ᱚᱸᱰᱮ ᱠᱷᱚᱡ ᱵᱟᱨᱦᱮ ᱥᱮᱫ ᱡᱟᱦᱟᱸ ᱥᱮᱫ ᱨᱮ ᱪᱟᱞᱟᱣ ᱠᱟᱛᱮ ᱛᱤᱱᱟᱜ ᱦᱚᱲ ᱥᱮᱱ ᱟᱠ ᱠᱟᱱᱟ ᱟᱫᱚ ᱱᱟᱦᱟᱜ ᱚᱱᱮ ᱧᱩ ᱵᱟᱲᱟ ᱠᱮᱫᱮᱜᱼᱟ ᱟᱫᱚ ᱦᱩᱭ ᱱᱟ ᱟᱫᱚ ᱦᱟᱹᱴᱤᱭᱟ ᱠᱚᱫᱚ ᱚᱱᱠᱟ ᱜᱮ ᱦᱩᱭᱩᱜ ᱛᱮᱜᱮ ᱛᱟᱦᱮᱸᱱᱟ
ᱦᱮᱸ
ᱟᱫᱚ ᱥᱚᱯᱛᱟᱦᱚᱨᱮ ᱵᱟᱨ ᱫᱤᱱ ᱞᱟᱜᱟᱜ ᱛᱟᱦᱮᱱᱟ ᱟᱫᱚ ᱵᱟᱱᱟᱨ ᱫᱤᱱ ᱜᱮ ᱱᱟᱦᱟᱜ ᱪᱟᱞᱟᱣ ᱫᱚ ᱦᱩᱭᱩᱜ ᱜᱮᱭᱟ ᱠᱚ ᱦᱚᱲ ᱠᱚᱠᱚ ᱪᱟᱞᱟᱜ ᱜᱮᱭᱟ ᱡᱷᱟᱨᱣᱟᱜ ᱜᱮᱭᱟ ᱠᱚ ᱟᱨ ᱥᱩᱨ ᱨᱮ ᱦᱩᱭᱩᱜ-ᱟ ᱛᱚ ᱵᱟᱡᱟᱨ ᱥᱩᱨ ᱨᱮ ᱦᱩᱭᱩᱜ ᱛᱟᱦᱮᱱᱟ ᱟᱫᱚ ᱚᱱᱟ ᱛᱮ ᱩᱝᱠᱩ ᱱᱮᱛᱟᱨ ᱫᱚ
ᱵᱟᱡᱟᱨ ᱥᱩᱨ ᱨᱮᱜᱮ ᱛᱚᱵᱮ ᱜᱷᱟᱨᱚᱡᱽ ᱫᱚ ᱾
ᱦᱳᱭ-ᱦᱳᱭ ᱵᱟᱡᱟᱨ ᱥᱩᱨ ᱨᱤᱜᱤ ᱾ ᱦᱩᱸ ᱾ ᱟᱫᱚ ᱱᱟᱦᱟᱸᱜ ᱩᱱᱠᱩ ᱱᱮᱛᱟᱨ ᱢᱟ ᱱᱟᱦᱟᱸᱜ ᱩᱱᱠᱩ ᱮᱴᱟᱜ ᱪᱷᱟᱹᱛᱤᱠ ᱠᱩ ᱩᱱᱠᱩ ᱠᱩ ᱡᱚᱢ ᱠᱩ ᱦᱮᱣᱟᱭ ᱱᱟ ᱾
ᱦᱳᱭ ᱱᱮᱛᱟᱨ ᱢᱟ ᱩᱱᱠᱩ ᱜᱤ, ᱱᱮᱛᱟᱨ ᱢᱟ ᱩᱱᱠᱩ ᱜᱤ ᱾
ᱦᱳᱭ, ᱟᱹᱰᱤ ᱱᱟᱯᱟᱭ ᱮᱠᱫᱚᱢ ᱩᱱᱠᱩ ᱜᱤᱠᱩ ᱡᱚᱢ ᱛᱟᱦᱮᱱᱟ ᱾
ᱵᱟᱢ ᱠᱩᱞᱟᱹᱜᱼᱟ ᱚᱱᱟ ᱞᱟᱹᱜᱤᱫ ᱫᱟᱢ ᱠᱚᱦᱚᱸ ᱠᱚ ᱰᱷᱮᱨ ᱠᱟᱱᱟ ᱡᱟᱦᱟᱸ ᱫᱟᱢ ᱮᱱᱛᱮᱫ ᱞᱟᱦᱟ ᱧᱟᱢᱚᱜ ᱠᱟᱱ ᱛᱟᱦᱮᱸᱱ
ᱦᱮᱸ
ᱚᱱᱟ ᱫᱚ ᱟᱢ ᱫᱚ ᱱᱮᱛᱟᱨ ᱫᱚ ᱛᱷᱚᱲᱟ ᱵᱟᱲᱦᱟᱣ ᱧᱚᱜ ᱠᱟᱱᱟ ᱩᱱᱠᱩ ᱜᱮ ᱠᱟᱥᱴᱚᱢᱟᱨ ᱠᱚ ᱰᱷᱮᱨ ᱪᱟᱞᱟᱣᱱᱟ ᱛᱚ ᱟᱨ ᱥᱤᱵᱤᱞ ᱦᱚᱸ ᱱᱟᱦᱟᱜ ᱟᱹᱰᱤ ᱠᱟᱡᱟᱠ ᱢᱮᱱᱟᱜᱼᱟ ᱵᱟᱠᱤ ᱮᱴᱟᱜ ᱡᱤᱞ ᱠᱷᱚᱱ ᱦᱚᱸ
ᱟᱹᱰᱤ ᱥᱤᱵᱤᱞ ᱢᱮᱱᱟᱜ ᱛᱟᱦᱮᱱ ᱛᱮ ᱚᱱᱟᱛᱮ
ᱟᱨ ᱛᱚᱵᱮ ᱢᱮᱞᱟ ᱠᱚᱫᱚ ᱞᱟᱜᱟᱣ ᱵᱟᱲᱟᱜ ᱛᱟᱦᱮᱱᱟ ᱥᱮ ᱵᱟᱝ ᱛᱟᱦᱚᱞᱮ ᱟᱯᱮᱥᱮᱫ ᱧᱮᱧᱮᱞ ᱠᱚ ᱯᱟᱛᱟ ᱠᱚ ᱦᱟᱴ ᱠᱚ ᱤᱭᱟᱹ ᱠᱚ ᱢᱮᱞᱟ ᱠᱚ
ᱢᱮᱞᱟ ᱠᱚᱫᱚ ᱵᱟᱝ ᱞᱟᱜᱟᱣᱼᱼ ᱚᱱᱠᱟ ᱢᱮᱞᱟ ᱠᱚᱫᱚ ᱵᱟᱝ ᱞᱟᱜᱟᱜ ᱛᱟᱦᱮᱸᱱ ᱤᱱᱟᱹᱜ ᱠᱟᱡᱟᱠ ᱫᱚ ᱚᱱᱠᱟ ᱫᱮᱵᱤ ᱢᱮᱞᱟ ᱦᱩᱭᱱᱟ ᱠᱟᱹᱞᱤ ᱢᱮᱞᱟ ᱦᱩᱭᱱᱟ ᱤᱱᱟᱹ ᱠᱚ ᱥᱚᱢᱚᱭ ᱨᱮᱜᱮ ᱠᱚ ᱮᱴᱟᱜ ᱡᱟᱹᱛ ᱠᱚ ᱜᱮ ᱢᱮᱞᱟᱣ ᱵᱟᱲᱟ ᱦᱩᱭᱩᱜ ᱠᱟᱱ ᱛᱟᱦᱮᱱᱟ ᱚᱱᱟ ᱠᱚᱨᱮᱜᱮ ᱥᱮᱞᱮᱫ ᱵᱟᱲᱟ ᱱᱚᱛᱮ ᱡᱟᱭᱜᱟ ᱛᱚ ᱢᱟᱱᱮ ᱠᱚᱢ ᱜᱮᱭᱟ ᱥᱟᱱᱛᱟᱞ ᱟᱛᱳ ᱠᱚᱦᱚᱸ
ᱚᱻ
ᱟᱯᱮᱫ ᱫᱚ ᱚᱠᱟᱴᱟᱜ ᱫᱤᱥᱚᱢ ᱥᱮᱫ ᱯᱮ ᱯᱟᱲᱟᱜ ᱠᱟᱱᱟ?
ᱟᱞᱮ ᱫᱚ ᱱᱚᱛᱮ ᱪᱮᱫ ᱞᱮᱠᱟ ᱠᱚ ᱢᱮᱱᱟ ᱞᱟᱦᱟ ᱠᱚᱞᱮ ᱞᱟᱹᱭ ᱞᱮᱠᱟ ᱛᱮᱢᱟ ᱪᱟ ᱠᱟᱹᱢᱤ ᱵᱚᱞᱮ ᱠᱚ ᱦᱮᱡ ᱞᱮᱱᱟ
ᱚ ᱟᱪᱪᱷᱟ ᱟᱪᱪᱷᱟ ᱪᱟ ᱠᱟᱹᱢᱤ ᱦᱟᱱᱛᱮ ᱯᱨᱩᱵ ᱱᱟᱠᱷᱟ
ᱦᱳᱭ
ᱚ ᱩᱨᱵᱤ ᱥᱴᱮᱴ
ᱱᱚᱛᱮ ᱢᱟ ᱨᱚᱲ ᱦᱚᱸ ᱡᱩᱫᱟᱹ ᱧᱚᱜ ᱜᱮ ᱵᱩᱡᱷᱟᱹᱣ ᱫᱟᱵᱚᱱ ᱥᱮ ᱵᱟᱝ ᱦᱟᱸᱜ ᱛᱮ
ᱦᱳᱭ ᱵᱩᱡᱷᱟᱹᱣ ᱥᱟᱱᱟᱢ ᱵᱩᱡᱷᱟ. ᱣ ᱜᱮ ᱳᱠᱮ ᱟᱪᱪᱷᱟ ᱟᱪᱪᱷᱟ ᱚᱱᱛᱮ ᱛᱚ ᱥᱮᱱ ᱵᱟᱲᱟ ᱦᱩᱭᱞᱱᱟ ᱥᱟ ᱫᱩ ᱦᱟᱡᱟᱨ ᱪᱚᱣᱵᱤᱥ ᱨᱮ ᱟᱫᱚ ᱱᱷᱟᱜ ᱟᱹᱰᱤ ᱢᱚᱡᱽ ᱟᱭᱠᱟ. ᱣ ᱞᱮᱱᱟ ᱚᱱᱛᱮ ᱪᱟᱭ ᱵᱟᱜᱟᱱ ᱱᱤᱱᱟᱹᱜ ᱢᱚᱡᱽ ᱟᱹᱭᱠᱟᱹᱣᱱᱟ ᱧᱮᱞ ᱠᱟᱛᱮᱫ ᱟᱨ ᱚᱱᱟ ᱞᱟᱴᱩ ᱞᱟᱹᱴᱩ ᱵᱩᱨᱩ ᱨᱮᱜᱮ ᱫᱮᱡᱚᱜ ᱨᱮᱜᱮ ᱚᱱᱟ ᱜᱟᱹᱰᱤ ᱛᱮᱜᱮ ᱛᱤᱱ ᱪᱟᱨ ᱜᱷᱚᱱᱴᱟ ᱞᱟᱜᱟᱜ ᱠᱟᱱ ᱛᱟᱦᱮᱱᱟ ᱚᱸᱰᱮ ᱚᱱᱛᱮ
ᱮᱭᱥᱮ ᱜᱮ ᱫᱟᱬᱟᱱ ᱮᱭᱥᱮ ᱜᱮ ᱵᱷᱤᱡᱤᱴ ᱵᱤᱱ ᱦᱮᱡ ᱞᱮᱱᱟ ᱥᱮ
ᱮᱭᱥᱮ ᱜᱮ ᱫᱟᱬᱟ ᱵᱟᱲᱟᱭ ᱦᱮᱡ ᱦᱩᱭ ᱞᱮᱱᱟ ᱾ ᱟᱫᱚ ᱜᱚᱢᱠᱮ ᱚᱱᱛᱮ ᱟᱯᱮ ᱯᱮ-ᱚᱱᱛᱮ ᱟ ᱦᱚᱲ ᱢᱮᱱᱟᱜ ᱦᱮᱸ ᱚᱱᱛᱮ ᱫᱚ ᱪᱤᱜ ᱞᱮᱠᱟ ᱯᱚᱨᱚᱵᱽ ᱛᱮᱦᱟᱨ ᱫᱚ ᱪᱤᱜ ᱞᱮᱠᱟ ᱯᱮ ᱱᱚᱝᱠᱟ ᱥᱚᱨᱦᱟᱭ ᱠᱩ, ᱵᱟᱦᱟ ᱠᱩ, ᱠᱟᱨᱟᱢ ᱠᱩ ᱱᱚᱣᱟ ᱠᱩᱯᱮ ᱢᱟᱱᱟᱣ ᱛᱮᱦᱮᱱ ᱜᱮᱭᱟ? ᱥᱮ ᱛᱚ ᱫᱚ ᱵᱟᱝ ᱾
ᱡᱟᱦᱟᱸ ᱱᱮᱛᱟᱨ ᱫᱚ ᱵᱟᱦᱟ ᱥᱚᱨᱦᱟᱭ ᱠᱷᱟᱹᱞᱤ ᱤᱱᱟᱹ ᱫᱚ ᱢᱟᱱᱟᱜ ᱛᱟᱦᱮᱱ ᱛᱚ ᱠᱟᱨᱟᱢ ᱠᱟᱨᱟᱢ ᱠᱚᱫᱚ ᱚᱱᱠᱟ ᱟᱸᱡᱚᱢ ᱵᱟᱲᱟ ᱠᱟᱫᱟ ᱵᱚᱱ ᱠᱟᱨᱟᱢᱼᱼ ᱦᱩᱭᱩᱜᱼᱟ ᱠᱟᱨᱟᱢ ᱫᱚ ᱟᱵᱚ ᱫᱚ ᱟᱹᱣᱨᱤ ᱵᱚᱱ ᱧᱮᱞ ᱛᱤᱭᱳᱜᱟ ᱦᱤᱛᱚᱜ ᱫᱚ
ᱦᱚᱲ ᱵᱚᱥᱛᱤ ᱠᱚ ᱢᱮᱱᱟᱜᱼᱟ ᱥᱮ ᱵᱟᱝ ᱟᱨᱦᱚᱸ ᱮᱴᱟᱜ ᱥᱮᱫ
ᱱᱚᱛᱮ ᱦᱚᱲ ᱵᱚᱥᱛᱤ ᱢᱮᱱᱟᱜᱼᱟ ᱪᱟ ᱵᱟᱜᱟᱱ ᱱᱟᱠᱷᱟ ᱫᱚ ᱟᱵᱚ ᱫᱚ ᱵᱟᱵᱚᱱ ᱯᱟᱲᱟᱜ ᱠᱟᱱᱟ ᱮᱠ ᱵᱟᱨᱮ ᱛᱷᱚᱲᱟ ᱚᱱᱟ ᱤᱭᱟᱹ ᱪᱮᱜ ᱵᱚ ᱢᱮᱛᱟᱜᱼᱟ ᱟᱵᱚ ᱫᱚ ᱦᱟᱱᱛᱮ ᱠᱷᱚᱡ ᱦᱟᱱᱟ-ᱦᱟᱱᱟᱴᱟᱜ ᱫᱤᱥᱚᱢ ᱠᱷᱚᱱ ᱱᱚᱣᱟᱴᱟᱜ ᱵᱚᱞᱚ ᱥᱟᱶ ᱛᱮᱜᱮ ᱟᱵᱚ ᱫᱚ ᱾ ᱟᱵᱩᱣ ᱱᱟᱠᱷᱟ ᱫᱚ ᱵᱩᱡᱷᱟᱹᱜ ᱠᱟᱱ ᱫᱚᱥ-ᱯᱚᱱᱨᱚ ᱫᱚᱥ-ᱵᱤᱥ ᱠᱤᱞᱳᱢᱤᱴᱟᱨ ᱵᱷᱤᱛᱤᱨ ᱛᱮᱫᱚ ᱢᱟᱱᱮ ᱪᱟ ᱵᱟᱜᱟᱱ ᱫᱚ ᱵᱟᱹᱱᱩᱜᱼᱟ ᱟᱵᱚ ᱥᱮᱫ ᱫᱚ ᱾ ᱦᱮᱸ ᱟᱵᱩ ᱫᱚ ᱚᱱᱟ ᱨᱮᱫᱚ ᱪᱮᱜ ᱞᱮᱠᱟ? ᱵᱟᱵᱩᱱ ᱠᱟᱹᱢᱤᱣ ᱠᱟᱫᱟ ᱮᱱᱛᱮ ᱚᱲᱟᱜ ᱠᱚᱨᱮᱱ ᱦᱚᱸ
ᱦᱚᱸ ᱾
ᱚᱱᱟ ᱠᱚ ᱥᱟᱶ ᱛᱮᱫᱚ ᱡᱩᱫᱤ ᱛᱩᱞᱚᱱᱟᱜᱼᱟ ᱱᱤᱛᱚᱜ ᱫᱚ
ᱦᱩᱸ ᱦᱮ-ᱦᱮ ᱾
ᱚᱱᱟ ᱠᱟᱹᱢᱤ ᱥᱟᱶ ᱛᱮᱫᱚ ᱾
ᱚ ᱦᱳᱭ ᱛᱚ ᱵᱚᱞᱮ ᱟᱹᱰᱤ ᱱᱟᱯᱟᱭ ᱚᱱᱛᱮᱱᱟᱜ ᱧᱮᱞᱚᱜ ᱨᱮᱭᱟᱜ ᱡᱟᱭᱜᱟ ᱵᱚᱞᱮ ᱟᱹᱰᱤ ᱢᱚᱡᱽ ᱢᱮᱱᱟᱜᱼᱟ ᱱᱟᱦᱟᱜ ᱡᱟᱦᱟᱸ ᱧᱮᱞᱚᱜ ᱠᱟᱱᱟ ᱾ ᱠᱟ ᱫᱤᱥᱟᱹᱜ ᱟᱱᱟ ᱾ ᱦᱳᱭ ᱜᱚᱝᱠᱮ ᱥᱤᱛᱩᱝ ᱱᱟᱦᱟ ᱟᱹᱰᱤ ᱱᱟᱯᱟᱭ, ᱛᱟᱦᱚᱞᱮ ᱱᱚᱜᱼᱚᱭ ᱱᱤᱛᱚᱜ ᱢᱟ ᱥᱚᱢᱚᱭ ᱠᱚ ᱠᱩᱲᱟᱹᱣᱮᱱ ᱛᱟᱞᱟᱝ ᱾ ᱦᱟᱱᱮ ᱛᱚᱵᱮ ᱟᱨᱦᱚᱸ ᱞᱟᱝ ᱨᱚᱯᱚᱲᱟ ᱦᱟᱸᱜ ᱱᱚᱝᱠᱟ ᱜᱤ ᱦᱳᱭ ᱾